ᱦᱮᱞᱳ᱾
ᱦᱮᱸ ᱡᱚᱦᱟᱨ ᱜᱮ ᱜᱚᱝᱠᱮ᱾
ᱦᱩᱸ ᱡᱚᱦᱟᱨ ᱜᱮ᱾ ᱟᱫᱚ ᱮᱸ ᱜᱟᱞᱢᱟᱨᱟᱣ ᱫᱚ ᱦᱩᱭᱩᱜ ᱠᱟᱱᱟ ᱱᱚᱝᱠᱟᱱᱟᱜ᱾ ᱡᱟᱦᱟᱸ ᱫᱚ ᱦᱳᱭᱛᱳ ᱟᱹᱰᱤ ᱠᱤᱪᱷᱩ ᱞᱟᱝ ᱜᱟᱞᱢᱟᱨᱟᱣ ᱠᱟᱜ-ᱟ᱾ ᱥᱮᱸᱫᱽᱨᱟ ᱤᱫᱤ ᱠᱟᱛᱮᱜ ᱛᱚ ᱟᱸ ᱱᱟᱦᱟᱜ ᱡᱟᱦᱟᱸ ᱥᱮᱸᱫᱽᱨᱟ ᱨᱮᱱᱟᱜ ᱜᱚᱞᱯᱷᱚᱢ ᱞᱟᱹᱭᱫᱟ ᱡᱮ ᱦᱩᱭᱩᱜ ᱠᱟᱱᱟ ᱥᱮ ᱵᱟᱝ ᱦᱩᱭᱩᱜ ᱠᱟᱱᱟ?
ᱦᱳᱭ
ᱛᱚ ᱱᱟᱦᱟᱜ ᱫᱚ ᱮᱸᱻ ᱪᱮᱜᱠᱟᱹᱧ ᱞᱟᱹᱭᱟ, ᱯᱷᱮᱥᱵᱩᱠ ᱥᱮ ᱤᱭᱩᱴᱩᱵ ᱟᱨ ᱵᱟᱝ ᱮᱢᱟᱱ ᱮᱢᱟᱱ ᱡᱟᱦᱟᱸ ᱯᱞᱟᱴᱯᱷᱨᱚᱢ ᱠᱚ ᱢᱮᱱᱟᱜ ᱟᱠᱟᱜ, ᱱᱚᱣᱟ ᱛᱟᱞᱟᱛᱮ ᱧᱮᱞᱚᱜᱚᱜ ᱠᱟᱱᱟ ᱥᱮ ᱵᱟᱰᱟᱭᱚᱜ ᱠᱟᱱᱟ ᱡᱟᱦᱟᱸᱭ ᱠᱚᱠᱚ ᱪᱟᱞᱟᱜ ᱠᱟᱱᱟ᱾ ᱦᱳᱭᱛᱚ ᱚᱝᱠᱟ ᱠᱟᱱᱟᱜ, ᱮᱻ ᱵᱷᱤᱰᱤᱭᱳ ᱠᱚᱫᱚ ᱦᱳᱭᱛᱳ ᱵᱟᱝᱠᱚ ᱠᱩᱞ ᱫᱟ ᱢᱮᱱᱠᱷᱟᱡ ᱡᱟᱦᱟᱸᱭ ᱩᱱᱠᱩ ᱵᱤᱱᱛᱤ ᱥᱮᱨᱮᱧ ᱮᱫᱟᱠᱚ ᱚᱠᱟ ᱠᱚᱨᱮ ᱱᱚᱝᱠᱟᱱᱟᱜ ᱠᱟᱛᱷᱟ ᱠᱚᱫᱚ ᱠᱚ ᱦᱳᱭ ᱛᱳ ᱠᱚ ᱤᱭᱟᱹ ᱠᱟᱛᱮᱜ ᱠᱚ ᱠᱩᱞ ᱫᱟ, ᱢᱮᱱᱠᱷᱟᱱ ᱡᱟᱦᱟᱸ‌ ᱮᱸᱻ ᱦᱟᱱᱮ ᱜᱟᱞᱢᱟᱨᱟᱣ ᱠᱚ ᱠᱟᱛᱷᱟ ᱠᱚᱠᱚ, ᱚᱱᱟ ᱠᱚᱫᱚ ᱚᱱᱠᱟ ᱞᱮᱠᱟ ᱫᱚ ᱵᱟᱝ ᱧᱮᱞ ᱧᱮᱞ ᱠᱟᱱᱟ ᱟᱯᱟᱛᱚᱛᱚ ᱱᱤᱛᱚᱜ ᱦᱟᱹᱵᱤᱡ᱾ ᱟᱫᱚ ᱱᱮ ᱦᱚᱲ ᱫᱚ ᱪᱟᱞᱟᱣ ᱵᱟᱝ ᱦᱩᱭ ᱟᱠᱟᱱᱟ᱾ ᱱᱤᱝᱠᱟᱹ ᱥᱮᱸᱫᱽᱨᱟ ᱫᱚ ᱢᱮᱱᱠᱷᱟᱡ ᱮᱻ ᱱᱮᱦᱚᱲ ᱫᱚ ᱮᱢᱱᱤ ᱮᱻ ᱮᱴᱟᱜ ᱠᱟᱹᱢᱤ ᱵᱟᱠᱷᱨᱟᱛᱮ ᱪᱟᱞᱟᱣ ᱵᱟᱲᱟ ᱦᱩᱭ ᱟᱠᱟᱱᱟ᱾ ᱦᱳᱭ ᱢᱤᱜ ᱦᱟᱯᱛᱟ ᱜᱟᱱ ᱛᱟᱦᱮᱸ ᱦᱩᱭ ᱞᱮᱱᱟ᱾ ᱟᱫᱚ ᱱᱤᱭᱟᱹ ᱢᱟ ᱦᱟᱯᱛᱟ ᱜᱟᱱ ᱛᱟᱦᱮᱸ ᱦᱳᱭ ᱞᱮᱱᱟ ᱛᱚ ᱚᱸᱰᱮ, ᱚᱸᱰᱮᱱ ᱠᱚ ᱦᱚᱲ ᱥᱟᱞᱟᱜ ᱧᱟᱯᱟᱢ ᱵᱟᱲᱟ ᱦᱳᱭ ᱮᱱᱟ ᱨᱚᱯᱚᱲ ᱵᱟᱲᱟ ᱦᱳᱭ ᱮᱱᱟ᱾ ᱛᱚ ᱟᱭᱢᱟ ᱨᱚᱠᱚᱢᱟᱜ ᱟᱸᱻ ᱠᱟᱛᱷᱟ ᱠᱚ ᱵᱟᱰᱟᱭᱮᱱᱟ ᱵᱟᱰᱟᱭᱮᱱᱟ ᱛᱟᱯᱚᱨᱮ, ᱱᱚᱜᱼᱚᱭ ᱡᱮ ᱱᱟᱦᱟᱜ ᱫᱚ, ᱪᱮᱫ ᱠᱚ ᱞᱟᱹᱭᱟ ᱱᱚᱜᱼᱚᱭ ᱜᱟᱹᱰᱤ ᱠᱚᱛᱮ ᱠᱚ ᱪᱟᱞᱟᱜ ᱠᱟᱱᱟ ᱡᱩᱫᱤ ᱵᱩᱨᱩ ᱛᱮ ᱜᱟᱹᱰᱤ ᱛᱮᱦᱚᱸ ᱵᱚᱱ ᱪᱟᱞᱟᱣ ᱫᱟᱲᱮᱭᱟᱜᱼᱟ ᱾
ᱦᱳᱭ ᱦᱳᱭ ᱱᱮᱛᱟᱨ ᱫᱚ ᱟᱹᱰᱤ ᱥᱩᱵᱤᱫᱷᱟ ᱟᱠᱟᱱᱟ ᱾ ᱯᱟᱹᱦᱤᱞ ᱫᱚ ᱚᱱᱠᱟ ᱫᱚ ᱵᱟᱝ ᱛᱟᱦᱮᱸ ᱠᱟᱱᱟ ᱱᱮᱛᱟᱨ ᱫᱚ ᱧᱮᱞᱚᱜ ᱠᱟᱱᱟ ᱡᱮ, ᱵᱩᱨᱩ ᱪᱮᱛᱟᱱ ᱦᱟᱹᱵᱤᱡ ᱢᱟᱱᱮ ᱜᱟᱹᱰᱤ ᱪᱟᱞᱟᱜ ᱠᱟᱱᱟ ᱟᱨ ᱯᱟᱹᱦᱤᱞ ᱫᱚ ᱢᱟᱱᱮ ᱟᱡᱚᱫᱤᱭᱟᱹ ᱵᱩᱨᱩ ᱫᱮᱡᱚᱜ ᱜᱮ ᱢᱟᱱᱮ ᱢᱤᱫ ᱴᱮᱡ ᱟᱹᱰᱤ ᱢᱟᱨᱟᱝ ᱵᱮᱯᱟᱨ ᱛᱟᱦᱮᱸ ᱠᱟᱱᱟ ᱟᱨ ᱪᱮᱫ,
ᱦᱩᱸᱻ ᱟᱫᱚ ᱱᱚᱣᱟ ᱦᱚᱸ ᱢᱤᱫᱴᱟᱹᱝ ᱩᱭᱦᱟᱹᱨ ᱨᱮᱱᱟᱜ ᱠᱟᱛᱷᱟ ᱠᱟᱱᱟ ᱡᱮ ᱦᱚᱲ, ᱥᱮᱫᱟᱭ ᱡᱟᱦᱟᱸᱭ ᱠᱚᱠᱚ ᱪᱟᱞᱟᱜ ᱠᱟᱱ ᱛᱟᱦᱮᱸ ᱟᱡᱚᱫᱤᱭᱟᱹ ᱵᱩᱨᱩ ᱥᱮᱸᱫᱽᱨᱟ ᱾
ᱦᱳᱭ
ᱢᱟᱱᱮ ᱟᱹᱰᱤ ᱥᱟᱺᱜᱤᱧ ᱥᱟᱺᱜᱤᱧ ᱠᱷᱚᱡ ᱦᱚᱲ ᱠᱚ ᱪᱟᱞᱟᱜ ᱠᱟᱱ ᱛᱟᱦᱮᱸᱫ ᱾
ᱦᱳᱭ ᱮᱠᱟᱞ ᱜᱚᱢᱠᱮ ᱱᱚᱣᱟ ᱫᱚ ᱥᱟᱹᱨᱤ ᱜᱮᱢ ᱢᱮᱱ ᱟᱠᱟᱫᱟ ᱪᱮᱫᱟᱜ ᱵᱟᱝᱢᱟ, ᱟᱞᱮ ᱱᱚᱰᱮ ᱠᱷᱚᱱ ᱦᱚᱸ, ᱟᱡᱚᱫᱤᱭᱟᱹ ᱵᱩᱨᱩ ᱫᱚ ᱥᱟᱺᱜᱤᱧ ᱜᱮᱭᱟ ᱥᱮ ᱛᱚ ᱱᱚᱰᱮ ᱨᱮᱱ ᱦᱚᱲ ᱦᱚᱸ ᱯᱟᱹᱦᱤᱞ ᱫᱚ ᱢᱟᱱᱮ, ᱟᱨᱦᱚᱸ ᱟᱞᱮ ᱴᱷᱮᱱ ᱠᱷᱚᱱ ᱦᱚᱸ ᱟᱨᱦᱚᱸ ᱥᱟᱺᱜᱤᱧ ᱥᱟᱺᱜᱤᱧ ᱨᱮᱱ ᱦᱚᱲ ᱠᱚ ᱚᱱᱠᱟ ᱟᱡᱚᱫᱤᱭᱟᱹ ᱵᱩᱨᱩ ᱥᱮᱸᱫᱽᱨᱟ ᱠᱚ ᱢᱟᱱᱮ ᱚᱱᱠᱟᱱᱟᱜ, ᱠᱚ ᱢᱮᱱ ᱛᱟᱦᱮᱱ ᱡᱮ ᱠᱚᱲᱟ ᱜᱤᱫᱽᱟᱹᱨᱟᱹ ᱠᱷᱟᱱ ᱫᱚᱢ ᱟᱡᱚᱫᱤᱭᱟᱹ ᱵᱩᱨᱩ ᱥᱮᱸᱫᱽᱨᱟ ᱫᱚ ᱪᱟᱞᱟᱣ ᱦᱤᱡᱩᱜ ᱢᱮ ᱾ ᱚᱱᱠᱟᱱᱟᱜ ᱛᱟᱦᱮᱸ ᱜᱮ ᱠᱚᱲᱟ ᱠᱷᱟᱱᱮᱢ ᱟᱡᱚᱫᱤᱭᱟᱹ ᱵᱩᱨᱩ ᱥᱮᱸᱫᱽᱨᱟ ᱪᱟᱞᱟᱣ ᱦᱤᱡᱩᱜ ᱢᱮ ᱟᱨ ᱠᱩᱲᱤ ᱠᱷᱟᱱᱮᱢ ᱪᱟᱠᱚᱞ ᱛᱟᱹᱲᱤ ᱦᱚᱭ ᱦᱚᱭ,
ᱪᱤᱠᱟᱹ ᱠᱚ ᱞᱟᱹᱭ ᱜᱮᱭᱟ ᱡᱮ ᱠᱚᱲᱟ ᱜᱤᱫᱽᱨᱟᱹ ᱡᱚᱫᱽ ᱫᱤᱱ ᱟᱡᱚᱫᱤ ᱫᱤᱭᱟᱹ ᱵᱟᱭ ᱵᱩᱨᱩ ᱥᱮᱸᱫᱽᱨᱟ ᱵᱟᱭ ᱪᱟᱞᱟᱜᱼᱟᱭ ᱛᱳ ᱫᱤᱱ ᱫᱚ ᱠᱚᱲᱟ ᱜᱤᱫᱽᱨᱟᱹ, ᱢᱩᱫᱽ ᱨᱮ ᱵᱟᱭ ᱞᱮᱠᱷᱟᱜᱼᱟ ᱱᱚᱝᱠᱟᱱᱟᱜ ᱢᱤᱫᱴᱮᱱ ᱠᱟᱛᱷᱟ ᱦᱚᱸ ᱠᱟᱱᱟ
ᱦᱳᱭ ᱦᱳᱭ, ᱮᱠᱟᱞ ᱜᱚᱝᱠᱮ ᱱᱚᱣᱟ ᱫᱚ ᱤᱧ ᱦᱩᱧ ᱟᱸᱡᱚᱢ ᱟᱠᱟᱫᱟ ᱦᱳᱭ ᱥᱮᱫᱟᱭ ᱫᱚ ᱱᱚᱣᱟ ᱠᱟᱛᱷᱟ ᱛᱟᱦᱮᱸ ᱠᱟᱱᱟ ᱾
ᱠᱚᱞᱛᱟᱹᱲᱤ ᱯᱟᱛᱟ ᱵᱟᱭ ᱧᱮᱞ ᱞᱮᱠᱷᱟᱱ ᱩᱱᱤ ᱫᱚ ᱠᱩᱲᱤ ᱜᱤᱫᱽᱨᱟᱹ ᱫᱚ, ᱟᱻ ᱢᱮᱱᱛᱮ ᱵᱟᱭ ᱞᱮᱠᱷᱟᱜᱼᱟ ᱱᱚᱝᱠᱟᱱᱟᱜ ᱢᱤᱫᱴᱮᱱ ᱠᱟᱛᱷᱟ ᱛᱟᱦᱮᱸ ᱠᱟᱱᱟ ᱥᱮᱫᱟᱭ ᱫᱚ ᱾ ᱱᱟᱦᱟᱜ ᱫᱚ ᱚᱻ ᱱᱚᱣᱟ ᱠᱚᱫᱚ ᱵᱟᱝᱠᱚ ᱢᱟᱱᱟᱣᱮᱫᱟ ᱥᱮ ᱵᱟᱝᱠᱚ ᱵᱟᱛᱟᱭᱮᱫᱟ ᱾ ᱪᱟᱞᱟᱜ ᱠᱟᱱ ᱨᱮᱦᱚᱸ ᱡᱟᱭ, ᱮᱻ ᱢᱚᱱᱮ ᱦᱩᱭᱩᱜ ᱛᱟᱭᱟ ᱪᱟᱞᱟᱜᱼᱟᱭ ᱡᱟᱦᱟᱸᱭ ᱵᱟᱝ ᱦᱩᱭᱩᱜ ᱛᱟᱭᱟ ᱵᱟᱭ ᱪᱟᱞᱟᱜᱼᱟ ᱚᱱᱟ ᱪᱮᱛᱟᱱ ᱨᱮᱫᱚ ᱠᱳᱱᱚ, ᱤᱭᱟᱹ ᱫᱚ ᱵᱟᱹᱱᱩᱜ ᱟᱠᱟᱫᱟ ᱾
ᱦᱳᱭ ᱾
ᱦᱩᱸᱻ ᱛᱚᱵᱮ ᱦᱚᱜᱼᱚᱭ ᱡᱮ ᱢᱤᱫᱴᱮᱱ ᱠᱟᱛᱷᱟ ᱛᱟᱦᱮᱸ ᱠᱟᱱᱟ ᱥᱮᱫᱟᱭ ᱫᱚ ᱦᱚᱜᱼᱱᱟ ᱢᱤᱫᱴᱮᱱ ᱵᱷᱟᱨᱮ, ᱵᱷᱟᱜᱮ ᱢᱤᱫᱴᱮᱱ ᱤᱭᱟᱹ ᱛᱟᱦᱮᱸ ᱠᱟᱱᱟ ᱡᱮ, ᱱᱚᱜᱼᱭ ᱱᱚᱣᱟ ᱢᱚᱱᱮ ᱠᱟᱛᱮᱜ ᱜᱮ ᱟᱹᱰᱤ ᱦᱚᱲ ᱥᱮᱸᱫᱽᱨᱟ ᱦᱚᱸ ᱠᱚ ᱪᱟᱞᱟᱜ ᱠᱟᱱ ᱛᱟᱦᱮᱸ ᱥᱮ ᱠᱟᱛᱷᱟ ᱚᱸᱰᱮ ᱟᱹᱰᱤ ᱨᱚᱠᱚᱢᱟᱜ ᱠᱟᱛᱷᱟ ᱠᱚ ᱟᱸᱡᱚᱢ ᱠᱟᱛᱮᱜ ᱠᱚ ᱵᱟᱰᱟᱭ ᱛᱟᱦᱮᱸᱜ ᱦᱩᱸ ᱾
ᱦᱳᱭ ᱦᱳᱭ ᱾
ᱱᱟᱦᱟᱜ ᱫᱚ ᱮᱸ ᱵᱟᱝᱠᱚ ᱪᱟᱞᱟᱜ ᱠᱟᱱᱟ, ᱛᱟᱯᱚᱨ ᱡᱟᱦᱟᱸᱭ ᱠᱚ ᱪᱟᱞᱟᱜ ᱠᱟᱱ ᱨᱮᱦᱚᱸ ᱟᱭᱢᱟ ᱟᱹᱰᱤ ᱜᱟᱱ ᱜᱮ ᱨᱟᱹᱥᱠᱟᱹ ᱡᱚᱝ ᱞᱟᱹᱜᱤᱫ ᱜᱮ ᱠᱚ ᱪᱟᱞᱟᱜ ᱠᱟᱱᱟ ᱥᱮ ᱚᱠᱚᱭ ᱠᱚᱫᱚ ᱠᱚ ᱞᱟᱹᱭ ᱫᱟ ᱦᱮᱴ ᱚᱸᱰᱮᱱᱟᱜ ᱡᱟᱭᱜᱟ ᱠᱚ ᱧᱮᱞ ᱟᱹᱜᱩᱭ ᱦᱩᱭᱩᱜᱼᱟ ᱱᱚᱝᱠᱟᱱᱟᱜ ᱢᱤᱫᱴᱮᱱ ᱤᱭᱟᱹ ᱛᱟᱦᱮᱱ ᱠᱟᱱ ᱛᱟᱠᱚᱣᱟ ᱥᱚᱠᱷ ᱡᱮ ᱤᱧ ᱫᱚ ᱵᱟᱹᱧ ᱧᱮᱞ ᱠᱟᱱᱟᱧ ᱪᱟᱞᱟᱣ ᱦᱮᱡ ᱞᱮᱱ ᱜᱮ ᱾
ᱦᱳᱭ ᱱᱮᱛᱟᱨ ᱫᱚ ᱚᱱᱠᱟ ᱯᱟᱹᱦᱤᱞ ᱞᱮᱠᱟ ᱫᱚ ᱵᱟᱝ ᱦᱩᱭᱩᱜ ᱠᱟᱱᱟ ᱟᱨ ᱱᱮᱛᱟᱨ ᱫᱚ ᱯᱟᱹᱦᱤᱞ ᱞᱮᱠᱟ ᱚᱱ ᱚᱱᱠᱟ ᱟᱡᱚᱫᱤᱭᱟᱹ ᱵᱩᱨᱩ ᱤᱱᱟᱹᱜ ᱵᱚᱛᱚᱨᱟᱱᱟᱜ ᱦᱚᱸ ᱵᱟᱝ ᱠᱟᱱᱟ ᱾ ᱟᱸ ᱱᱮᱛᱟᱨ ᱫᱚ ᱡᱤᱵ ᱡᱤᱭᱟᱹᱞᱤ ᱫᱚᱠᱚ ᱟᱫ ᱪᱟᱵᱟᱣ ᱠᱟᱱᱟ ᱞᱟᱦᱟ ᱛᱮ ᱡᱟᱦᱟᱸ ᱞᱮᱠᱟ ᱡᱤᱵ ᱡᱤᱭᱟᱹᱞᱤ ᱠᱚ ᱛᱟᱦᱮᱸ ᱠᱟᱱᱟ ᱥᱮ ᱱᱮᱛᱟᱨ ᱫᱚ ᱚᱱᱠᱟ ᱫᱚ ᱵᱟᱹᱱᱩᱜ ᱠᱚᱣᱟ ᱦᱳᱭ ᱪᱮ ᱜᱚᱝᱠᱮ ᱾
ᱦᱮᱸ ᱵᱟᱹᱱᱩᱜ ᱦᱚᱸ ᱵᱟᱹᱱᱩᱜ ᱠᱚᱣᱟ ᱛᱟᱨᱯᱚᱨᱮ ᱡᱟ ᱧᱮᱞ ᱞᱮᱱᱟ ᱡᱮ ᱱᱟᱦᱟᱜ ᱫᱚ ᱟᱭᱢᱟ ᱨᱚᱠᱚᱢᱟᱜ ᱤᱭᱟᱹ ᱠᱚᱠᱚ ᱵᱮᱱᱟᱣ ᱮᱫᱟ ᱨᱤᱥᱳᱴ ᱠᱚ ᱵᱟᱝ ᱟᱨ ᱮᱴᱟᱜ ᱮᱴᱟᱜ ᱵᱤᱞᱰᱤᱝ ᱠᱚᱠᱚ ᱛᱮᱭᱟᱨ ᱫᱟ, ᱛᱟᱦᱞᱮ ᱪᱤᱠᱟᱹᱭ ᱫᱟᱠᱚ ᱫᱟᱨᱮ ᱠᱚ ᱤᱭᱟᱹ ᱠᱚᱫᱚ ᱠᱚ ᱢᱟᱜ ᱥᱟᱯᱷᱟᱭ ᱫᱟᱠᱚ ᱥᱚᱢᱟᱱ ᱫᱟᱠᱚ ᱤᱭᱟᱹ ᱠᱟ ᱠᱟᱛᱮᱫ, ᱟᱨᱚ ᱚᱸ ᱟᱭᱢᱟ ᱨᱚᱠᱚᱢᱟᱜ ᱡᱤᱱᱤᱥ ᱠᱚᱠᱚ ᱵᱮᱱᱟᱣᱮᱫᱟ ᱛᱟᱦᱞᱮ ᱪᱤᱠᱟᱹᱜ ᱠᱟᱱᱟ ᱥᱮ ᱟᱫᱚ ᱱᱤᱛᱚᱜ ᱫᱚ ᱟᱸ ᱛᱚ ᱡᱚᱱᱚ ᱥᱚᱝᱠᱷᱟ ᱦᱚᱸᱠᱚ ᱵᱟᱹᱲ
ᱦᱮᱸ ᱡᱚᱱᱚ ᱥᱚᱝᱠᱷᱟ ᱦᱚᱸ, ᱟᱨ ᱢᱟᱱᱮ ᱵᱤᱨ ᱵᱩᱨᱩ ᱠᱚᱦᱚᱸ ᱩᱡᱟᱹᱲ ᱪᱟᱞᱟᱜ ᱠᱟᱱᱟ ᱛᱚ ᱡᱤᱵᱽᱼᱡᱤᱭᱟᱹᱞᱤ ᱠᱚ ᱢᱟᱱᱮ ᱛᱟᱦᱮᱱ ᱨᱮᱱᱟᱜ ᱴᱷᱟᱶ ᱵᱟᱠᱚ ᱧᱟᱢ ᱮᱫᱟ ᱟᱨ ᱚᱱᱠᱟ ᱡᱮ ᱡᱩᱫᱤ ᱦᱚᱲ ᱠᱚ ᱛᱟᱦᱮᱱᱟ ᱥᱮ ᱚᱱᱟ ᱠᱚᱨᱮ ᱛᱚ ᱡᱤᱵᱽ-ᱡᱤᱭᱟᱹᱞᱤ ᱛᱚ ᱡᱟᱦᱟᱸᱨᱮ ᱦᱚᱲ ᱠᱚ ᱛᱟᱦᱮᱱᱟ ᱚᱸᱰᱮ ᱫᱚ ᱟᱨ ᱡᱤᱵᱽ ᱡᱤᱭᱟᱹᱞᱤ ᱫᱚ ᱛᱟᱦᱮᱸ ᱫᱟᱲᱮᱜᱼᱟ ᱥᱮ ᱾ ᱡᱤᱵᱽ ᱡᱤᱭᱟᱹᱞᱤ ᱫᱚ ᱚᱱᱠᱟᱱ ᱴᱷᱟᱶ ᱨᱮᱠᱚ ᱛᱟᱦᱮᱱᱟ ᱡᱟᱦᱟᱸ ᱫᱚ ᱢᱟᱱᱮ ᱮᱸᱜ ᱵᱤᱨ ᱜᱟᱡᱟᱲ ᱯᱩᱨᱟᱹ ᱮᱠᱫᱚᱢ ᱢᱟᱱᱮ
ᱡᱟᱦᱟᱸ ᱨᱮᱫᱚ ᱟᱸ ᱢᱟᱱᱮ ᱦᱚᱲ ᱠᱚᱣᱟᱜ ᱡᱟᱣᱟ ᱟᱸᱡᱮᱞ ᱪᱟᱞᱟᱜ ᱦᱤᱡᱩᱜ ᱵᱟᱝ ᱛᱟᱦᱮᱱᱟ ᱾
ᱵᱟᱝ ᱛᱟᱦᱮᱱᱟ ᱦᱳᱭ ᱮᱠᱟᱞ ᱾
ᱟᱫᱚ ᱧᱮᱞ ᱮᱱᱟ ᱡᱮ ᱟᱡᱚᱫᱤᱭᱟᱹ ᱵᱩᱨᱩ ᱫᱚ ᱧᱮᱞ ᱟᱫ ᱟᱸᱡᱚᱢ ᱡᱚᱝ ᱨᱮ ᱪᱮᱫ ᱞᱮᱠᱟ ᱟᱨ ᱧᱮᱞ ᱡᱚᱝ ᱨᱮᱫᱚ ᱢᱮᱱᱠᱷᱟᱱ ᱟᱹᱰᱤ ᱵᱷᱮᱜᱟᱨ ᱜᱮᱭᱟ ᱪᱮᱫ ᱞᱮᱠᱟ? ᱟᱡᱚᱫᱤᱭᱟᱹ ᱵᱩᱨᱩ ᱫᱚ ᱵᱩᱨᱩ ᱢᱮᱱᱠᱷᱟᱡ ᱫᱚ ᱟᱵᱚ ᱫᱚ ᱥᱩᱫᱩ ᱢᱮᱫᱴᱟᱝ ᱪᱮᱛᱟᱱ ᱩᱥᱩᱞ ᱜᱮ ᱪᱟᱞᱟᱣ ᱚᱱᱱᱟ ᱜᱮ ᱵᱩᱨᱩ ᱵᱚᱱ ᱢᱮᱱᱟ ᱥᱮ ᱾ ᱢᱮᱱᱠᱷᱟᱱ ᱚᱱᱠᱟ ᱫᱚ ᱵᱟᱝ ᱠᱟᱱᱟ ᱚᱱᱟ ᱫᱚ ᱵᱩᱨᱩ ᱫᱚ ᱵᱩᱨᱩ ᱜᱮ ᱢᱮᱱᱠᱷᱟᱱ ᱪᱮᱛᱟᱱ ᱨᱮᱫᱚ ᱪᱮᱫ ᱞᱮᱠᱟ ᱟᱵᱚ ᱡᱮ ᱠᱟ ᱟᱛᱳ ᱚᱲᱟᱜ ᱨᱮᱵᱚᱱ ᱛᱟᱦᱮᱱ ᱠᱟᱱᱟ ᱚᱝᱠᱟ ᱜᱮ ᱥᱚᱢᱚᱛᱚᱞ ᱢᱮ
ᱦᱳᱭ ᱦᱳᱭ ᱜᱚᱝᱠᱮ ᱱᱚᱣᱟ ᱫᱚ ᱤᱧ ᱦᱚᱸᱧ ᱟᱸᱡᱚᱢ ᱟᱠᱟᱫᱟ ᱟᱸᱻ ᱦᱚᱲ ᱴᱷᱮᱱ ᱠᱷᱚᱱᱤᱧ ᱟᱸᱡᱚᱢ ᱟᱠᱟᱫᱟ, ᱡᱮ ᱢᱚᱱ ᱵᱩᱨᱩ ᱫᱮᱡ ᱠᱟᱛᱮᱫ ᱢᱟᱱᱮ ᱵᱩᱨᱩ ᱪᱚᱴ ᱨᱮ ᱟᱨᱚ ᱟᱹᱛᱩ ᱢᱮᱱᱟᱜ ᱟᱠᱟᱫᱟ ᱟᱵᱚ ᱡᱟᱦᱟᱸ ᱞᱮᱠᱟ ᱱᱚᱣᱟ ᱠᱚᱨᱮ ᱟᱹᱛᱩ ᱢᱮᱱᱟᱜ ᱠᱟᱫᱟ ᱠᱟᱫᱟ ᱱᱮᱸᱡ ᱥᱮ ᱚᱝᱠᱟ ᱜᱮ ᱢᱟᱱᱮ ᱵᱩᱨᱩ ᱪᱮᱛᱟᱱ ᱨᱮ ᱟᱹᱛᱩ ᱦᱮᱱᱟᱜᱼᱟ ᱾ ᱵᱟᱝ ᱢᱚᱱᱮ ᱵᱟᱝ ᱦᱩᱭᱩᱜᱼᱟ ᱡᱮ ᱟᱢ ᱫᱚ ᱪᱚᱴ ᱨᱮ ᱢᱮᱱᱟᱜ ᱢᱮᱭᱟ ᱾
ᱦᱮᱸ ᱱᱚᱣᱟ ᱢᱟ ᱱᱚᱣᱟ ᱠᱟᱛᱷᱟ ᱠᱟᱱ ᱜᱮᱭᱟ ᱟᱞᱮ ᱡᱚᱠᱷᱚᱱ ᱞᱮ ᱪᱟᱞᱟᱣ ᱞᱮᱱᱟ ᱥᱮ ᱤᱱᱟᱹ ᱚᱠᱛᱚ ᱟᱞᱮ ᱦᱚᱸ ᱦᱟᱸᱜ ᱟᱹᱰᱤ ᱟᱹᱰᱤ ᱡᱩᱨᱞᱮ ᱦᱟᱦᱟᱲᱟᱜ ᱮᱱᱟ ᱡᱮ ᱟᱵᱚ ᱫᱚ ᱚᱠᱟ ᱞᱮᱠᱟᱱ ᱡᱟᱭᱜᱟ ᱨᱮᱵᱚᱱ ᱦᱮᱡ ᱮᱱᱟ ᱥᱚᱢᱚᱛᱚᱞ ᱜᱮ ᱟᱹᱭᱠᱟᱹᱠᱣ ᱱᱟ ᱛᱚ ᱵᱩᱨᱩ ᱨᱮ ᱦᱮᱡ ᱨᱮᱱᱟᱜ ᱠᱟᱛᱷᱟ ᱛᱟᱵᱚᱱ ᱢᱮᱱᱠᱷᱟᱱ ᱵᱩᱨᱩ ᱫᱚ ᱩᱠᱩᱨ? ᱚᱸᱰᱮ ᱪᱟᱞᱟᱣ ᱠᱟᱛᱮ ᱵᱩᱨᱩ ᱯᱟᱸᱡᱟᱭᱟ ᱱᱤᱝᱠᱟᱹᱱᱟᱜ ᱠᱟᱛᱷᱟ ᱠᱟᱱᱟ ᱡᱮ ᱵᱩᱨᱩ ᱨᱮ ᱫᱮᱡ ᱠᱟᱛᱮᱜ ᱟᱨᱚ ᱵᱩᱨᱩ ᱞᱮ ᱯᱟᱸᱡᱟᱭᱮᱫᱟ ᱛᱟᱦᱚᱞᱮ ᱵᱩᱨᱩ ᱫᱚ ᱚᱠᱟ ᱥᱮᱫ ᱠᱟᱱᱟ?
ᱦᱳᱭ ᱮᱠᱟᱞ ᱜᱚᱝᱠᱮ ᱛᱟᱦᱞᱮ ᱱᱚᱜᱼᱚ ᱱᱟ ᱫᱚ ᱢᱟᱱᱮ ᱧᱮᱞ ᱡᱚᱝ ᱞᱮᱠᱟᱱ ᱟᱨ ᱢᱟᱱᱮ ᱠᱟᱹᱴᱤᱡ ᱦᱟᱦᱟᱲᱟᱣᱟᱱ ᱪᱤᱛᱟᱹᱨ ᱜᱮ ᱛᱟᱦᱮᱸ ᱠᱟᱱᱟ ᱵᱟᱝ ᱪᱮ?
ᱦᱮᱸ ᱚᱝᱠᱟ ᱜᱮ ᱟᱞᱮ ᱫᱚ ᱮᱸᱜ ᱪᱟᱞᱟᱣ ᱠᱟᱱᱟ ᱞᱮ ᱟᱫᱚ ᱡᱚᱠᱷᱚᱱ ᱞᱮ ᱧᱮᱞᱫᱟ ᱡᱮ ᱵᱟᱝᱢᱟ ᱟᱵᱚ ᱥᱮᱫ ᱞᱮᱠᱟᱜᱮ ᱟᱹᱛᱩ ᱚᱲᱟᱜ ᱛᱟᱯᱚᱨᱮ ᱧᱮᱞᱚᱜᱚᱜ ᱠᱟᱱᱟ ᱪᱟᱥᱵᱟᱥ ᱦᱚᱸ ᱦᱩᱭᱩᱜ ᱜᱮᱭᱟ ᱦᱮᱸ ᱾
ᱦᱳᱭ
ᱛᱟᱦᱚᱞᱮ ᱟᱞᱮ ᱫᱚ ᱧᱮᱞ ᱠᱟᱛᱮᱫ ᱞᱮ ᱦᱟᱦᱟᱲᱟᱜ ᱮᱱᱟ ᱛᱟᱯᱚᱨᱮ ᱟᱛᱳ ᱚᱸᱰᱮ ᱠᱚᱨᱮᱱ ᱡᱟᱦᱟᱸᱭᱼᱼ ᱮᱸᱜ ᱟᱛᱳ ᱠᱚᱨᱮᱱ ᱦᱚᱲ ᱠᱚ ᱥᱟᱞᱟᱜ ᱞᱮ ᱜᱟᱞᱢᱟᱨᱟᱣ ᱮᱫᱟ ᱞᱮ ᱜᱚᱞᱯᱚ ᱵᱟᱲᱟᱼᱼ ᱠᱟᱛᱮᱜ ᱵᱟᱰᱟᱭᱚᱜ ᱠᱟᱱᱟ ᱡᱮ ᱵᱟᱝᱢᱟ ᱥᱮᱫᱟᱭ ᱫᱚ ᱱᱚᱝᱠᱟ ᱨᱟᱥᱛᱟ ᱠᱚᱫᱚ ᱵᱟᱝ ᱛᱟᱦᱮᱸ ᱠᱟᱱᱟ ᱢᱮᱱᱠᱷᱟᱱ ᱟᱠᱚ ᱦᱳᱭᱛᱚ ᱟᱛᱳ ᱚᱲᱟᱜ ᱠᱚᱫᱚ ᱚᱝᱠᱟ ᱛᱟᱦᱮᱸ ᱠᱟᱱᱟ ᱢᱟ ᱱᱤᱛᱚᱜ ᱡᱟᱦᱟᱸ ᱞᱮᱠᱟ ᱨᱳᱰᱼᱼ ᱠᱚᱠᱚ ᱵᱮᱱᱟᱣ ᱠᱟᱫᱟ ᱚᱱᱠᱟ ᱫᱚ ᱵᱟᱝ ᱛᱟᱦᱮᱸ ᱠᱟᱱᱟ ᱟᱫᱚ ᱠᱚ ᱞᱟᱹᱭᱟ ᱡᱮ᱾ ᱟᱞᱮ ᱡᱚᱠᱷᱚᱱ ᱱᱚᱸᱰᱮ ᱠᱷᱚᱡ ᱥᱚᱵᱽᱡᱤ ᱠᱚ ᱟᱱᱟᱡᱽ ᱠᱚᱞᱮ ᱤᱫᱤᱭ ᱛᱟᱦᱮᱸᱫ ᱞᱟᱛᱟᱨ ᱢᱟᱱᱮ ᱞᱟᱛᱟᱨ ᱨᱮ, ᱪᱮᱫ ᱢᱤᱫᱴᱮᱱ ᱤᱭᱟᱹ ᱛᱟᱦᱮᱸ ᱠᱟᱱᱟ ᱦᱟᱸᱜ ᱧᱩ
ᱟ ᱜᱚᱝᱠᱮ ᱚᱸᱰᱮᱼᱼ ᱡᱟᱦᱟᱸᱧ ᱢᱮᱱ ᱧᱚᱜ ᱤᱧ ᱢᱮᱱᱫᱟ ᱚᱸᱰᱮ ᱡᱟᱦᱟᱸ ᱢᱮᱱ ᱠᱟᱫᱟ ᱠᱚ ᱡᱮ ᱟᱯᱟᱴᱼᱼ ᱰᱮᱢ ᱞᱳᱣᱟᱨ ᱰᱮᱢ ᱛᱟᱯᱚᱨᱮ ᱵᱩᱨᱩ ᱪᱮᱛᱟᱱ ᱨᱮᱼᱼ ᱯᱟᱹᱦᱤᱞ ᱛᱮᱫᱚ ᱤᱝᱨᱮᱡᱽ ᱠᱚ ᱚᱲᱟᱜ ᱠᱚ ᱵᱮᱱᱟᱣ ᱞᱮᱫᱟ᱾ ᱟᱸ ᱛᱚ ᱚᱱᱟ ᱠᱚᱫᱚ ᱛᱤᱱᱟᱹᱜᱴᱟ ᱦᱮᱱᱟᱜ ᱠᱟᱫᱟ ᱱᱮᱡ ᱥᱮ ᱵᱟᱝ ᱟᱨ ᱚᱸᱰᱮᱼᱼ ᱡᱟᱦᱟᱸ ᱟᱵᱚ ᱵᱤᱡᱽᱞᱤ ᱟᱸ ᱦᱚᱭᱮᱱᱟ ᱪᱮᱫ ᱢᱮᱱᱟᱜᱼᱟ?
ᱢᱮᱱᱟᱜ ᱟᱠᱟᱫᱟ ᱧᱮᱞ ᱟᱹᱜᱩ ᱦᱩᱭᱱᱟ ᱵᱩᱭᱥᱟᱹ ᱧᱮᱞ ᱫᱚ ᱵᱟᱱᱟᱜ ᱡᱚᱛᱚ ᱜᱮ ᱢᱮᱱᱟᱜ ᱟᱠᱟᱫᱟ᱾ ᱛᱟᱯᱚᱨ ᱢᱤᱫᱴᱮᱱ ᱦᱟᱦᱟᱲᱟᱜ ᱱᱟᱜᱼᱼ ᱪᱤᱛᱟᱹᱨ ᱠᱟᱱᱟ ᱡᱮ ᱚᱱᱮ ᱡᱟᱦᱟᱸ ᱢᱤᱫᱴᱟᱝ ᱡᱷᱟᱨᱱᱟ ᱢᱮᱱᱟᱜ ᱚᱠᱟ ᱴᱟᱜ ᱢᱤᱫ ᱨᱚᱠᱚᱢ ᱜᱮ ᱫᱟᱜ ᱟᱬᱜᱚᱜ ᱠᱟᱱᱟ ᱫᱟᱜ ᱨᱮᱱᱟᱜ ᱢᱩᱪᱟᱹᱫ ᱜᱮ ᱵᱟᱹᱱᱩᱜ ᱟᱠᱟᱫᱟ᱾ ᱟᱫᱚ ᱵᱩᱨᱩ ᱪᱮᱛᱟᱱ ᱨᱮᱦᱚᱸ ᱱᱚᱝᱠᱟ ᱫᱟᱜ ᱡᱷᱟᱨᱱᱟᱜ ᱠᱟᱱᱟ ᱡᱮ ᱪᱮᱫ ᱮᱢ ᱞᱟᱹᱭᱟ ᱦᱟᱦᱟᱲᱟᱜ ᱨᱮᱱᱟᱜ ᱪᱤᱛᱟᱹᱨ ᱠᱟᱱᱟ ᱡᱮᱼᱼ ᱵᱩᱨᱩ ᱨᱮᱦᱚᱸ ᱱᱚᱝᱠᱟ ᱫᱟᱜ ᱡᱷᱟᱨᱱᱟ ᱟ ᱟᱱᱟᱝ
ᱦᱳᱭ ᱢᱟᱱᱮ ᱧᱮᱞ ᱡᱚᱝ ᱞᱮᱠᱟᱱ ᱡᱟᱭᱜᱟ ᱠᱟᱱᱟ ᱟᱨ ᱪᱮᱫ?
ᱦᱮᱸ ᱧᱮᱞ ᱡᱚᱝ ᱞᱮᱠᱟᱱᱟᱜ ᱡᱟᱭᱜᱟ ᱠᱟᱱᱟ ᱦᱮᱸ ᱟᱨᱼᱼ ᱟᱭᱢᱟ ᱨᱚᱠᱚᱢ ᱟᱹᱰᱤ ᱟᱹᱰᱤ ᱥᱟᱺᱜᱤᱧ ᱥᱟᱺᱜᱤᱧ ᱠᱷᱚᱱ ᱮ ᱦᱚᱲ ᱠᱚᱠᱚ ᱦᱤᱡᱩᱜᱼᱼ ᱚᱱᱟ ᱚᱸᱰᱮ ᱧᱮᱞ ᱞᱟᱹᱜᱤᱫ ᱛᱮ ᱱᱮᱛᱟᱨ ᱫᱚᱼᱼ ᱟᱨᱚ ᱪᱤᱠᱟᱹᱣ ᱠᱟᱰᱚ ᱠᱚ ᱩᱱᱠᱩ ᱡᱟᱸᱦᱟᱭ ᱟᱵᱚ ᱥᱟᱱᱼᱼ ᱥᱟᱱᱛᱟᱲ ᱠᱚ ᱢᱮᱱᱟᱜ ᱠᱚᱣᱟ ᱚᱸᱰᱮ ᱠᱚ ᱜᱤᱨᱟᱹᱵᱟᱹᱥᱤ ᱠᱟᱛᱮ ᱢᱮᱱᱟᱜ ᱠᱚᱣᱟ ᱩᱱᱠᱩ ᱠᱚ ᱪᱤᱠᱟᱹᱭ ᱫᱟ ᱱᱤᱛᱚᱜ ᱫᱚᱼᱼ ᱡᱟᱦᱟᱸ ᱞᱮᱠᱟᱛᱮ ᱯᱚᱭᱥᱟ ᱟᱨᱡᱟᱣ ᱨᱮᱱᱟᱜ ᱠᱚ ᱩᱭᱦᱟᱹᱨ ᱮᱫᱟ ᱥᱮ ᱟᱠᱚ ᱦᱚᱸ ᱟᱠᱚᱣᱟᱜ ᱜᱷᱟᱨᱚᱸᱡᱽ ᱪᱟᱞᱟᱜ ᱞᱟᱹᱜᱤᱫ ᱛᱮᱼᱼ ᱡᱟᱜᱮ ᱵᱟᱨ ᱯᱚᱭᱥᱟ ᱦᱩᱭᱩᱜ ᱢᱟ ᱚᱱᱟ ᱫᱚᱠᱚ ᱪᱤᱠᱟᱹᱭ ᱫᱟᱠᱚ ᱚᱲᱟᱜ ᱠᱚᱠᱚ ᱵᱮᱱᱟᱣ ᱠᱟᱜ ᱠᱟᱱᱟ ᱡᱟᱦᱟᱸᱭ ᱱᱩᱠᱩ ᱴᱩᱨᱤᱥᱴ ᱠᱚᱠᱚ ᱪᱟᱞᱟᱜᱼᱼ ᱚᱱᱟ ᱫᱟᱬᱟᱱᱤᱭᱟᱹ ᱠᱚ ᱫᱟᱬᱟᱱ ᱞᱟᱹᱜᱤᱫ ᱛᱮ ᱩᱱᱠᱩ ᱠᱚ ᱪᱤᱠᱟᱹᱭ ᱫᱟᱠᱚ ᱩᱱᱠᱩ ᱛᱟᱸᱦᱮᱱ ᱞᱟᱹᱜᱤᱫ ᱛᱮ ᱴᱷᱟᱶ ᱠᱚ ᱧᱟᱢᱫᱟ ᱛᱟᱨᱯᱚᱨ ᱠᱤᱪᱷᱩ ᱯᱚᱭᱥᱟ ᱠᱚᱼᱼ ᱮᱢ ᱠᱟᱛᱮ ᱠᱚ ᱛᱟᱦᱮᱱ ᱠᱟᱱᱟ ᱛᱚ ᱟᱵᱚ ᱡᱟᱦᱟᱸᱭ ᱥᱟᱱᱛᱟᱲ ᱠᱚ ᱢᱮᱱᱟᱜ ᱠᱚᱣᱟ ᱱᱚᱣᱟ ᱧᱮᱞ ᱠᱟᱛᱮ ᱵᱷᱟᱜᱤ ᱵᱩᱡᱽ ᱮᱱᱟ ᱡᱮ ᱱᱩᱠᱩ ᱟᱠᱚᱼᱼ ᱠᱚ ᱩᱭᱦᱟᱹᱨ ᱠᱟᱫᱟ ᱡᱮ ᱵᱟᱝ ᱵᱟᱝ ᱱᱚᱰᱮ ᱟᱞᱮ ᱡᱟᱦᱟᱸ ᱞᱮᱠᱟᱛᱮ ᱯᱚᱭᱥᱟᱞᱮ ᱵᱟᱨ ᱯᱚᱭᱥᱟ ᱞᱮ ᱟᱨᱡᱟᱣ ᱫᱟᱲᱮᱭᱟᱜᱼᱟ᱾ ᱥᱮᱼᱼ ᱥᱮ ᱟᱞᱮᱭᱟᱜ ᱜᱷᱟᱨᱚᱸᱡᱽ ᱪᱟᱞᱟᱣ ᱫᱟᱲᱮᱭᱟᱜᱼᱟ ᱛᱟᱦᱚᱞᱮ ᱦᱚᱜᱼᱚᱭ ᱡᱮ ᱵᱷᱟᱜᱮ ᱢᱤᱫᱴᱟᱝ ᱩᱭᱦᱟᱹᱨ ᱛᱟᱠᱚ ᱟᱹᱰᱤ ᱨᱟᱹᱥᱠᱟᱹᱼᱼ ᱵᱟᱠᱷᱟᱡ ᱫᱚ ᱟᱵᱚ ᱥᱟᱱᱛᱟᱲᱼᱼ ᱟᱵᱚ ᱦᱚᱲ ᱫᱚ ᱚᱱᱟ ᱠᱚ ᱪᱮᱛᱟᱱ ᱨᱮ ᱩᱱᱟᱹᱜ ᱜᱩᱨᱩᱛᱚ ᱫᱚ ᱵᱟᱝᱵᱚᱱ ᱮᱢᱟᱜ ᱜᱮᱭᱟᱥᱮ
ᱮᱠᱟᱞᱤᱠᱼᱼ ᱟᱵᱚ ᱥᱟᱱᱛᱟᱲ ᱦᱚᱯᱚᱱ ᱫᱚ ᱪᱮᱫ ᱚᱱᱠᱟ ᱚᱱᱟ ᱠᱚ ᱪᱮᱛᱟᱱ ᱨᱮᱫᱚ ᱚᱱᱠᱟᱼᱼ ᱪᱮᱫ ᱵᱟᱵᱚᱱ ᱢᱚᱱᱮᱭᱟᱼᱟ ᱟᱨ ᱪᱮᱫ ᱫᱤᱠᱩ ᱦᱚᱯᱚᱱ ᱫᱚ ᱵᱟᱠᱷᱟᱱ ᱡᱟᱦᱱᱟᱜ ᱡᱟᱭᱜᱟ ᱨᱮᱜᱮ ᱩᱱᱠᱩ ᱫᱚ ᱚᱠᱟ ᱞᱮᱠᱟ ᱠᱟᱛᱮᱫ ᱛᱮ ᱡᱮ ᱠᱟᱹᱣᱰᱤ ᱟᱨᱡᱟᱣ ᱦᱩᱭᱩᱜᱼᱟ ᱱᱚᱜᱼᱚ ᱱᱟ ᱜᱮᱠᱚ ᱨᱤᱠᱟᱹᱭᱟ ᱢᱮᱱᱠᱷᱟᱱ ᱟᱵᱚ ᱥᱟᱱᱼᱼ ᱱᱟᱱᱛᱟᱲ ᱫᱚ ᱪᱮᱫ ᱵᱚᱱ ᱪᱤᱠᱟᱹᱭᱟ ᱫᱤᱱᱟᱹᱢᱼᱼ ᱵᱚᱱ ᱠᱟᱹᱢᱤᱭᱟ ᱟᱨ ᱫᱤᱱᱟᱹᱢ ᱵᱚᱱ ᱡᱚᱢᱟ ᱱᱚᱜᱼᱚ ᱱᱚᱝᱠᱟ ᱟᱨ ᱪᱮᱫ ᱢᱟᱱᱮ, ᱮᱴᱟᱜ ᱡᱮ ᱠᱟᱹᱢᱤ ᱠᱟᱛᱮᱜ ᱡᱚᱢ ᱟᱨ ᱮᱴᱟᱜ ᱡᱟᱦᱱᱟᱜ ᱚᱱᱠᱟᱱᱟᱜ ᱫᱚ ᱵᱟᱵᱚᱱ ᱵᱤᱠᱼᱼ ᱠᱮᱭᱟ ᱢᱮᱱᱠᱷᱟᱱ ᱫᱤᱠᱩ ᱫᱚ ᱪᱮᱫ ᱠᱚ ᱪᱤᱠᱼᱼ ᱪᱤᱠᱟᱹᱭᱟ ᱢᱟᱱᱮ ᱚᱠᱟ ᱞᱮᱠᱟ ᱠᱟᱛᱮᱜ ᱰᱷᱮᱨ ᱠᱟᱹᱣᱰᱤ ᱟᱨᱡᱟᱣ ᱜᱟᱱᱚᱜᱼᱟ᱾ ᱚᱱᱟ ᱫᱚᱦᱚ ᱡᱟᱣᱨᱟ ᱠᱟᱛᱮᱜ ᱪᱮᱫ ᱠᱟ ᱞᱮᱠᱷᱟᱱ ᱠᱟᱹᱢᱤᱨᱮ ᱞᱟᱜᱟᱣ ᱠᱟᱱᱟᱟᱱᱚᱜ ᱦᱚᱜᱼᱚ ᱱᱚᱝ ᱠᱟᱱᱟᱜ, ᱪᱤᱱᱛᱟᱹᱭᱟ ᱟᱨ ᱪᱮᱫ ᱢᱮᱱᱠᱷᱟᱱ ᱟᱵᱚ ᱫᱚ ᱥᱟᱱᱛᱟᱲ ᱫᱚ ᱚᱱᱠᱟ ᱫᱚ ᱵᱟᱵᱚᱱ ᱪᱤᱱᱛᱟᱹᱭᱟ ᱪᱮ ᱢᱮᱱᱠᱷᱟᱱ ᱚᱸᱰᱮ ᱨᱮᱱ ᱦᱚᱲ ᱫᱚ ᱚᱱᱠᱟᱼᱼ ᱠᱚ ᱟᱨ ᱪᱮᱫ ᱠᱚ ᱠᱟᱹᱢᱤᱭᱮᱫᱟ, ᱛᱚ ᱱᱚᱣᱟ ᱫᱚ ᱢᱮᱜᱴᱮᱡ ᱧᱮᱞ ᱠᱟᱛᱮᱜ ᱢᱟᱱᱮ ᱨᱟᱹᱥᱠᱟᱹ ᱢᱟᱱᱮ, ᱵᱷᱟᱜᱤ ᱜᱮ ᱵᱩᱡᱷᱟᱹᱜᱼᱟ ᱟᱨ ᱪᱮᱫ ᱡᱮ ᱱᱚᱰᱮ ᱨᱮᱱ ᱦᱚᱲ ᱱᱚᱝᱠᱟ
ᱦᱩᱸ ᱚᱱᱟ ᱢᱟ ᱠᱟᱛᱷᱟ ᱠᱟᱱ ᱜᱮᱭᱟ᱾ ᱟᱨ ᱫᱚᱨᱠᱟᱨ ᱦᱚᱸ ᱠᱟᱱᱟ, ᱵᱟᱠᱷᱟᱡ ᱟᱵᱚ ᱥᱟᱱᱛᱟᱲ ᱠᱚᱵᱚᱱ ᱛᱟᱭᱚᱢᱚᱜ ᱱᱚᱝᱠᱟ ᱵᱟᱹᱭ ᱵᱟᱹᱭᱛᱮ, ᱟᱫᱚ ᱡᱟᱦᱟᱸᱞᱮᱠᱟ ᱛᱮ ᱡᱩᱫᱤ ᱵᱟᱨ ᱯᱚᱭᱥᱟ ᱟᱨᱡᱟᱣ ᱫᱟᱲᱮᱭᱟᱜ ᱠᱟᱱᱟ ᱱᱚᱣᱟ ᱢᱟ ᱟᱹᱰᱤ, ᱵᱷᱟᱜᱮ ᱜᱟᱱ ᱛᱮ ᱟᱭᱟᱝ ᱜᱷᱟᱨᱚᱸᱡᱽ ᱞᱟᱹᱜᱤᱜ, ᱦᱚᱸ ᱟᱡ ᱞᱟᱹᱜᱤᱜ ᱦᱚᱸ ᱦᱮᱸ ᱦᱟᱯᱮᱱ ᱫᱤᱱ ᱯᱤᱲᱦᱤ ᱠᱚ ᱡᱟᱦᱟᱸᱭ ᱠᱚ ᱢᱮᱱᱟᱜ ᱠᱚᱛᱟᱭᱟ ᱩᱱᱠᱩ ᱠᱚ, ᱞᱟᱹᱜᱤᱫ ᱦᱚᱸ ᱵᱷᱟᱜᱮ ᱠᱟᱱᱟ᱾ ᱡᱮ ᱢᱤᱜᱴᱮᱱ ᱮᱸᱧ, ᱚᱸᱰᱮ ᱫᱚ ᱡᱮᱦᱮᱛᱩ ᱱᱚᱝᱠᱟᱱᱟᱜ ᱠᱟᱛᱷᱟ ᱠᱟᱱᱟ ᱡᱮ, ᱚᱸᱰᱮ ᱫᱚ ᱫᱤᱱᱟᱹᱢ ᱫᱤᱱ ᱫᱟᱬᱟᱱ ᱠᱚ ᱦᱤᱡᱩᱜᱼᱟ ᱥᱮ᱾ ᱛᱟᱞᱦᱮ ᱦᱚᱸᱜᱼᱚᱭ ᱡᱮ ᱫᱟᱬᱟᱱ ᱠᱚ ᱦᱤᱡᱩᱜ ᱠᱟᱱᱟ, ᱟᱹᱰᱤ ᱥᱟᱺᱜᱤᱧ ᱥᱟᱺᱜᱤᱧ ᱠᱷᱚᱱ ᱦᱚᱲ ᱛᱟᱞᱦᱮ ᱱᱩᱠᱩ ᱫᱚ ᱛᱟᱦᱮᱸ ᱨᱮᱱᱟᱜ ᱴᱷᱟᱶ ᱛᱚ ᱞᱟᱜᱟᱜ ᱜᱮᱭᱟ ᱵᱟᱠᱷᱟᱡ ᱛᱚ ᱵᱟ ᱢᱤᱫ ᱫᱤᱱ ᱛᱮ ᱦᱮᱡ ᱠᱟᱛᱮᱫ ᱫᱟᱲᱟ ᱠᱟᱛᱮᱜ ᱛᱚ, ᱵᱟᱭ ᱧᱮᱞ ᱯᱩᱨᱟᱹᱣ ᱫᱟᱲᱮᱟᱭ, ᱛᱟᱦᱚᱞᱮ ᱤᱱᱟᱹ ᱠᱷᱟᱹᱛᱤᱨ ᱛᱮ ᱠᱤ ᱩᱱᱠᱩ ᱛᱟᱸᱦᱮ ᱨᱮᱱᱟᱜ ᱢᱤᱫᱴᱟᱱ ᱴᱷᱟᱶ ᱠᱚ ᱧᱟᱢ ᱫᱟ ᱛᱟᱦᱚᱞᱮ ᱦᱚᱜᱱᱟ ᱩᱠᱩᱣᱟᱜ ᱢᱮᱜᱴᱮᱱ ᱡᱚᱢ ᱧᱩ ᱨᱮᱱᱟᱜ ᱟᱨᱚ ᱢᱮᱜᱴᱮᱱ ᱵᱮᱵᱚᱥᱛᱟᱷᱟ, ᱟᱠ ᱦᱩᱭᱩᱜᱼᱟ ᱢᱟᱱᱮ ᱡᱚᱢ ᱧᱩ ᱨᱮᱱᱟᱜ, ᱢᱟᱱᱮ ᱦᱳᱴᱮᱞ ᱠᱚᱠᱚ ᱵᱮᱱᱟᱣ ᱠᱟᱫᱟ, ᱦᱚᱜᱼᱱᱟ ᱠᱚ ᱟᱹᱰᱤ ᱵᱷᱟᱜᱮ ᱵᱩᱡ ᱮᱱᱟ ᱦᱩᱸ,
ᱦᱩᱸ,
ᱟᱨ ᱡᱟᱦᱟᱸᱭ ᱦᱚᱸᱜ-ᱚᱭ ᱱᱚᱸᱯᱰᱮ ᱟᱨ ᱦᱚᱸ ᱱᱮᱛᱟᱨ ᱫᱚᱠᱚ ᱪᱤᱠᱟᱹ ᱠᱟᱫᱟ, ᱜᱟᱹᱰᱤ ᱠᱚ ᱡᱟᱦᱟᱸᱭ ᱡᱮᱢᱚᱱ ᱴᱳᱴᱳ ᱠᱚ ᱟᱨ ᱵᱟᱝ ᱡᱟᱦᱟᱸ ᱞᱮᱠᱟᱱᱟ, ᱴᱮᱠᱟᱨ ᱠᱚ ᱢᱮᱱᱟᱜ ᱠᱟᱜ ᱱᱚᱝᱠᱟᱱᱟᱜ ᱠᱚ ᱦᱟᱛᱟᱣ ᱠᱟᱫᱟ᱾ ᱩᱱᱠᱩ ᱠᱚ ᱪᱤᱠᱟᱹᱭᱮᱫᱟ, ᱩᱱᱠᱩ ᱡᱟᱦᱟᱸᱭ ᱧᱮᱧᱮᱞᱤᱭᱟᱹ ᱠᱚ ᱦᱤᱡᱩᱜ ᱠᱟᱱᱟ, ᱩᱱᱠᱩ ᱠᱚᱠᱚ ᱪᱮᱫ ᱫᱟᱬᱟ ᱠᱚ ᱤᱫᱤᱭᱮᱫ ᱼᱼ ᱠᱚᱣᱟ ᱩᱫᱩᱜ ᱟᱠᱚ ᱠᱟᱱᱟ ᱠᱚ, ᱟᱫᱚ ᱡᱟᱦᱟᱸᱭ ᱟᱢ ᱤᱧ ᱡᱩᱫᱤᱢ ᱪᱟᱞᱟᱜᱼᱟ ᱦᱚᱴᱟᱛ ᱜᱮ ᱚᱸᱰᱮ ᱫᱚ, ᱚ ᱱᱮ ᱦᱚᱲ ᱛᱚ ᱟᱨ ᱵᱟᱢ ᱧᱮᱞ ᱫᱚᱦᱚ ᱠᱟᱫᱟ, ᱡᱮ ᱚᱠᱟᱨᱮ ᱠᱟᱱᱟ ᱱᱚᱶᱟ ᱥᱮ, ᱚᱠᱟᱨᱮ ᱠᱟᱱᱟ ᱦᱟᱱᱟ᱾ ᱛᱟᱦᱚᱞᱮ ᱟᱫᱚ ᱢᱤᱫ ᱦᱚᱲ ᱡᱩᱫᱤ, ᱞᱚᱠᱟᱞ ᱨᱮᱱᱮ ᱛᱮᱦᱮᱱᱟᱭ, ᱩᱱᱤ ᱠᱷᱟᱡ ᱫᱚ ᱪᱮᱜ ᱟᱢ ᱡᱟᱦᱟᱸ ᱜᱮᱢ ᱢᱮᱛᱟᱭ, ᱚᱸᱰᱮ ᱜᱮ ᱤᱫᱤ ᱢᱮᱭᱟ, ᱡᱷᱚᱛᱚ ᱨᱚᱠᱚᱢᱟᱜ ᱡᱟᱭᱜᱟᱭ ᱩᱫᱩᱜ ᱟᱢᱟᱭ, ᱵᱟᱝ ᱞᱟᱹᱭ ᱨᱮ ᱦᱚᱸᱭ ᱤᱫᱤ ᱢᱮᱭᱟ ᱟᱨ, ᱞᱟᱹᱭ ᱨᱮᱦᱚᱸᱢ ᱤᱫᱤ ᱢᱮᱭᱟᱭ, ᱚᱱᱟᱭ ᱩᱫᱩᱜ ᱟᱢᱟᱭ᱾ ᱡᱮ ᱱᱚᱸᱰᱮ ᱫᱚ ᱱᱚᱶᱟ ᱠᱟᱱᱟ, ᱥᱮ ᱚᱸᱰᱮ ᱫᱚ ᱚᱱᱟ ᱠᱟᱱᱟ, ᱟᱡ ᱛᱮᱜᱮ ᱟᱡ ᱫᱚᱭ ᱵᱟᱰᱟᱭ ᱡᱮ ᱡᱟᱭᱜᱟ ᱠᱟᱱ ᱛᱟᱭᱟ᱾ ᱦᱩᱸ,
ᱛᱟᱦᱚᱞᱮ ᱜᱚᱝᱠᱮ, ᱟᱢ ᱫᱚ ᱟᱡᱚᱫᱤᱭᱟᱹ ᱵᱩᱨᱩ ᱫᱚᱢ ᱧᱮᱞ ᱟᱜᱩ ᱠᱟᱫᱟ ᱥᱮ ᱵᱟᱝ?
ᱦᱮᱸ ᱧᱮᱞ ᱦᱳᱭ ᱞᱮᱱᱟ, ᱢᱤᱫ ᱦᱟᱯᱛᱟ ᱜᱟᱱ ᱛᱮ ᱦᱮᱸ ᱦᱳᱭ ᱞᱮᱱᱟ᱾ ᱛᱚ ᱪᱟᱞᱟᱣ ᱦᱩᱳ ᱞᱮᱱᱟ ᱠᱟᱢᱤ ᱵᱟᱠᱷᱨᱟ ᱛᱮᱜᱮ, ᱛᱚ ᱠᱟᱢᱤ ᱤᱭᱟᱹ ᱦᱳᱭ ᱱᱟ, ᱟᱨ ᱚᱱᱟ ᱥᱟᱶᱛᱮ, ᱮᱸ ᱡᱟᱦᱟᱸ ᱟᱡᱚᱫᱤᱭᱟᱹ ᱵᱩᱨᱩ ᱨᱮᱱᱟᱜ, ᱡᱟᱦᱟᱸ ᱧᱮᱧᱮᱞ ᱴᱷᱟᱶ ᱠᱚ ᱢᱮᱱᱟᱜ ᱠᱟᱫᱟ, ᱥᱟᱱᱟᱢᱟᱜ ᱜᱮ ᱯᱨᱟᱭ ᱧᱮᱞ ᱦᱳᱭᱱᱟ᱾
ᱦᱳᱭ, ᱦᱳᱭ,
ᱦᱩᱸ,
ᱟᱫᱚ ᱤᱭᱟ. ᱢᱮᱜᱴᱮᱱ, ᱮᱸ ᱪᱮᱜ ᱠᱚ ᱞᱟᱹᱭᱟ, ᱵᱷᱟᱜᱮ ᱢᱮᱜ ᱢᱮᱜᱴᱮᱱ ᱟᱹᱭᱠᱟᱹᱣ ᱱᱟᱭ ᱡᱮ, ᱚᱸᱰᱮᱱ ᱠᱚ ᱟᱵᱚ ᱥᱟᱱᱛᱟᱲ ᱠᱚᱦᱚᱸ ᱩᱢ, ᱵᱷᱟᱜᱮ ᱟᱹᱰᱤ ᱱᱟᱯᱟᱭ ᱛᱮ, ᱢᱮᱱᱟᱜ ᱠᱚᱣᱟ ᱥᱮ ᱟᱠᱚ ᱟᱠᱚ ᱞᱮᱠᱟ ᱛᱮᱠᱚ, ᱨᱚᱡᱽᱜᱟᱨ ᱠᱟᱛᱮᱜ, ᱥᱮ ᱟᱨᱡᱟᱣ ᱠᱟᱛᱮᱜ ᱠᱚ, ᱡᱤᱭᱚᱱ ᱠᱚ ᱠᱷᱟᱸᱰᱟᱭ ᱫᱟ᱾
ᱦᱢ,
ᱟᱪᱪᱷᱟ ᱴᱷᱤᱠᱮᱱ ᱜᱮᱭᱟ ᱢᱟ, ᱦᱮ ᱛᱚᱵᱮ᱾
ᱴᱷᱤᱠᱮᱱ ᱜᱮᱭᱟ ᱢᱟ ᱛᱚᱵᱮ᱾